ᱦᱮᱞᱳ?
ᱦᱮᱸ, ᱞᱟᱹᱭ ᱵᱤᱱ᱾
ᱟᱸᱡᱚᱢᱚᱜ ᱠᱟᱱᱟ ᱟᱞᱤᱧᱟᱜ ᱨᱚᱲ?
ᱦᱮᱸ, ᱟᱸᱡᱚᱢᱚᱜ ᱠᱟᱱᱟ ᱢᱟᱹᱭ᱾
ᱦᱩᱸ, ᱪᱮᱫ ᱵᱤᱱ ᱪᱤᱠᱟᱹᱭᱮᱫᱟ, ᱱᱤᱛᱚᱜ ᱫᱚ?
ᱪᱮᱫ ᱦᱚᱸ ᱵᱟᱝ, ᱱᱚᱜᱼᱚᱭ ᱛᱤᱸᱜᱩ ᱵᱟᱲᱟ ᱦᱩᱭ ᱠᱟᱱᱟ ᱦᱟᱜ᱾ ᱠᱤᱪᱷᱩ ᱜᱷᱟᱹᱲᱤᱡ ᱯᱚᱨ, ᱟᱫᱚ ᱡᱚᱢ ᱦᱩᱭᱩᱜᱼᱟ᱾ ᱟᱫᱚ ᱱᱚᱜᱼᱚᱭ ᱟᱯᱮᱫᱚ ᱪᱮᱫ ᱠᱚᱯᱮ ᱪᱤᱠᱟᱹ ᱟᱫᱚ ᱢᱟᱹᱭ ᱟᱯᱮ ᱫᱚ ᱪᱮᱫ ᱠᱚᱯᱮ ᱪᱤᱠᱟ ᱵᱟᱲᱟᱭᱮᱫᱟ ᱟᱢ ᱦᱚᱸ ᱪᱮᱫ ᱮᱢ ᱪᱤᱠᱟᱹᱭ ᱮᱫᱟ? ᱚᱲᱟᱜ ᱦᱚᱲ ᱦᱚᱸ ᱪᱮᱫ ᱠᱚᱯᱮ ᱪᱤᱠᱟᱹ ᱵᱟᱲᱟᱭᱮᱫᱟ?
ᱤᱧ ᱫᱚ ᱱᱤᱛᱚᱜ ᱢᱟ ᱦᱟᱸᱜ ᱚᱱᱠᱟ ᱪᱮᱫ ᱦᱚᱸ ᱵᱟᱹᱧ ᱪᱤᱠᱟᱭᱮᱫᱟ, ᱚᱞ ᱵᱟᱲᱟᱜ ᱠᱟᱱ ᱛᱟᱦᱮᱱᱤᱧ ᱟᱫᱚᱧ ᱞᱟᱹᱭᱮᱜᱼᱟ ᱡᱮ ᱱᱟᱥᱮᱱᱟᱜ ᱪᱷᱟᱫ ᱥᱮᱱᱤᱧ ᱥᱮᱱ ᱞᱮᱱ ᱜᱮ ᱟᱨ ᱪᱮᱫ ᱞᱮᱠᱟ ᱱᱟᱯᱟᱭ ᱵᱟᱲᱟ ᱜᱮ ᱦᱩᱱᱟᱜ ᱯᱮᱭᱟ ᱛᱚ, ᱱᱚᱣᱟ ᱫᱟᱜ ᱡᱟᱹᱯᱩᱫ ᱫᱤᱱ ᱨᱮ
ᱦᱮᱸ ᱡᱚᱛᱚ ᱚᱲᱟᱜ ᱦᱚᱲ ᱦᱚᱸ ᱵᱮᱥ ᱜᱮ᱾ ᱤᱧ ᱦᱚᱸ ᱵᱮᱥ ᱜᱮ ᱢᱤᱱᱟᱹᱧᱟ, ᱱᱤᱛᱚᱜ ᱢᱟ ᱦᱟᱸᱜ ᱵᱮᱥ ᱜᱮ᱾ ᱟᱫᱚ ᱯᱚᱨᱮ ᱨᱮᱱᱟᱜ ᱠᱟᱛᱷᱟ ᱫᱚ ᱚᱠᱚᱭ ᱞᱟᱹᱭ ᱫᱚᱦᱚ ᱟᱠᱟᱫᱟ, ᱢᱟᱹᱱᱢᱤ ᱡᱤᱭᱚᱱ ᱛᱤᱱ ᱨᱮ ᱪᱮᱫ ᱠᱚ ᱪᱤᱠᱟᱹᱜᱼᱟ? ᱚᱠᱚᱭ ᱦᱚᱸ ᱵᱟᱵᱚᱱ ᱞᱟᱹᱭ ᱫᱟᱲᱮᱭᱟᱜᱼᱟ?
ᱦᱳᱭ, ᱠᱟᱛᱷᱟ ᱢᱟ ᱠᱟᱱ ᱜᱮ᱾ ᱟᱫᱚ ᱞᱟᱹᱭᱮᱫ ᱟᱹᱧ ᱡᱮ ᱫᱤᱫᱤ ᱱᱚᱰᱮ ᱦᱟᱸᱜ ᱢᱤᱫᱴᱮᱱ ᱠᱩᱠᱞᱤ ᱞᱤᱧ ᱫᱚᱦᱚᱭᱟ
ᱦᱮᱸ ᱢᱟ ᱞᱟᱹᱭ ᱵᱤᱱ
ᱞᱟᱹᱭ ᱮ ᱟᱞᱤᱧ ᱡᱮ ᱟᱵᱚᱣᱟᱜ ᱡᱟᱦᱟᱸ ᱚᱱᱟ ᱥᱚᱢᱟᱡᱽ ᱨᱮ ᱢᱮᱱᱟᱜᱼᱟ, ᱟᱹᱞᱤᱧᱟᱜ ᱵᱟᱲᱟᱭ ᱥᱟᱱᱟᱭᱮᱫ ᱞᱤᱧᱟᱹ ᱡᱟᱦᱟᱸ ᱛᱤᱨᱞᱟᱹ ᱦᱚᱯᱚᱱ ᱟᱨ ᱟᱵᱚ ᱠᱚᱲᱟ ᱦᱚᱯᱚᱱ ᱠᱚ, ᱡᱟᱦᱟᱸ ᱥᱟᱠᱟᱢ ᱚᱲᱮᱡ ᱦᱩᱭᱩᱜᱼᱟ᱾ ᱟᱫᱚ ᱚᱱᱟ ᱥᱟᱠᱟᱢ ᱚᱲᱮᱡ ᱫᱚ ᱢᱟᱱᱮ ᱚᱠᱟ ᱞᱮᱠᱟ ᱢᱟᱱᱮ ᱵᱮᱵᱚᱦᱟᱨᱠ ᱦᱩᱭᱩᱜᱼᱟ ᱥᱮ ᱥᱟᱠᱟᱢ ᱚᱲᱮᱡ ᱫᱚ ᱢᱟᱱᱮ ᱚᱠᱚᱭ ᱠᱚ ᱟᱛᱮ ᱦᱩᱭᱩᱜᱼᱟ? ᱡᱩᱫᱤᱢ ᱞᱟᱹᱭ ᱥᱚᱫᱚᱨ ᱞᱮᱠᱷᱟᱱ ᱱᱟᱯᱟᱭ ᱠᱚᱜᱼᱟ?
ᱥᱟᱠᱟᱢ ᱚᱲᱮᱡ ᱫᱚ ᱡᱚᱠᱷᱚᱱ ᱢᱤᱫᱴᱟᱱ ᱛᱤᱨᱤ ᱯᱩᱨᱩᱥ ᱡᱚᱠᱷᱚᱱ ᱠᱤᱱ ᱥᱚᱝᱥᱟᱨᱟ, ᱩᱱᱠᱤᱱᱟᱜ ᱥᱚᱝᱥᱟᱨ ᱥᱮ ᱜᱷᱟᱨᱚᱸᱡᱽ ᱨᱮ ᱢᱤᱫᱴᱟᱝ ᱦᱮᱸᱫᱮ ᱨᱤᱢᱤᱞ ᱜᱩᱨᱩᱞᱟᱹᱣ ᱦᱤᱡᱩᱜᱼᱟ᱾ ᱢᱟᱱᱮ ᱩᱱᱠᱤᱱᱟᱜ ᱛᱟᱞᱟᱨᱮ ᱯᱷᱟᱴᱚᱞ ᱥᱤᱨᱤᱥᱴᱤᱜᱼᱟ᱾ ᱡᱟᱦᱟᱸ ᱩᱱᱠᱤᱱ ᱵᱟᱝ ᱠᱤᱱ ᱯᱚᱴᱟᱜᱼᱟ, ᱥᱮ ᱚᱱᱟ ᱛᱟᱭᱱᱚᱢ ᱜᱮ ᱩᱱᱠᱤᱱ ᱫᱚ ᱵᱟᱯᱟᱜᱚᱜ ᱞᱟᱹᱜᱤᱫ ᱠᱤᱱ ᱨᱤᱠᱟᱹᱭᱟ ᱟᱨ ᱚᱱᱟ ᱠᱟᱛᱷᱟ ᱠᱚᱜᱮ ᱥᱚᱫᱚᱨ ᱟᱹᱠᱤᱱ ᱢᱚᱬᱮ ᱦᱚᱲ ᱠᱚ ᱥᱟᱢᱱᱟ ᱥᱟᱢᱟᱝ ᱨᱮ ᱟᱫᱚ ᱚᱱᱟᱠᱚ ᱛᱟᱞᱟ ᱛᱮᱜᱮ ᱩᱱᱠᱤᱱ ᱫᱚ ᱥᱟᱠᱟᱢ ᱠᱚ ᱚᱲᱮᱡ ᱦᱚᱪᱚ ᱠᱤᱱᱟ, ᱢᱟᱱᱮ ᱥᱟᱨᱡᱚᱢ ᱥᱟᱠᱟᱢ ᱤᱭᱟᱹ ᱠᱟᱛᱮᱫ ᱞᱚᱴᱟ ᱫᱟᱜ ᱠᱚ ᱫᱚᱲᱚᱢᱟ᱾ ᱥᱟᱹᱜᱩᱱ ᱞᱚᱴᱟ ᱫᱟᱜ ᱚᱱᱟ ᱥᱟᱢᱱᱮ ᱨᱮᱜᱮ ᱚᱱᱟ ᱥᱟᱨᱡᱚᱢ ᱥᱟᱠᱟᱢ ᱫᱚᱠᱚ ᱚᱲᱮᱡ ᱦᱚᱪᱚ ᱠᱤᱱᱟ᱾ ᱟᱫᱚ ᱚᱱᱟ ᱞᱮᱠᱟ ᱛᱮᱜᱮ ᱦᱮᱸ ᱟᱨ ᱚᱢᱮ ᱢᱟᱹᱭ ᱟᱢ ᱞᱟᱹᱭᱢᱮ ᱡᱮ ᱱᱚᱣᱟ ᱥᱟᱠᱟᱢ ᱚᱲᱮᱡ ᱪᱤᱠᱤ ᱟᱵᱚᱣᱟᱜ ᱥᱟᱶᱛᱟᱨ ᱨᱮ ᱵᱷᱟᱜᱤ ᱥᱮ ᱠᱷᱟᱨᱟᱯ ᱢᱮᱱᱛᱮ
ᱚᱱᱟ ᱢᱟᱦᱟᱜ ᱟᱫᱚ ᱛᱤᱱᱟᱹᱜ ᱴᱩᱠᱩ ᱞᱤᱧ ᱫᱟᱲᱮᱭᱟᱜ ᱠᱟᱱᱟ ᱩᱱᱟᱹᱜ ᱴᱩᱠᱩᱞᱤᱧ ᱞᱟᱹᱭ ᱟᱵᱤᱱ ᱠᱟᱱᱟ ᱟᱹᱞᱤᱧ ᱫᱚᱞᱤᱧ ᱢᱚᱱᱮᱭᱟ ᱡᱮ ᱦᱮᱸ ᱟᱵᱚ ᱥᱚᱢᱟᱡ ᱨᱮᱫᱚ ᱥᱟᱠᱟᱢ ᱚᱬᱮᱡ ᱢᱟ ᱢᱮᱱᱟᱜ ᱜᱮ ᱠᱤᱱᱛᱩ ᱢᱟᱱᱮ ᱡᱟᱹᱥ ᱛᱤ ᱠᱟᱭ ᱛᱮ ᱱᱤᱛᱚᱜ ᱢᱟ ᱧᱮᱞᱚᱜ ᱠᱟᱱᱟ ᱠᱤᱱᱛᱩ ᱱᱚᱣᱟ ᱫᱚ ᱵᱟᱝ ᱧᱮᱞ ᱞᱮᱱᱠᱷᱟᱡ ᱥᱮ ᱵᱟᱝ ᱦᱩᱭ ᱞᱮᱱᱠᱷᱟᱱ ᱜᱮ ᱵᱩᱜᱤᱜᱼᱟ ᱦᱩᱭᱥ ᱦᱩᱰᱤᱧ ᱦᱩᱰᱤᱧ ᱜᱤᱫᱽᱨᱟᱹ ᱠᱚ ᱠᱤᱝᱵᱟ ᱟᱵᱚ ᱦᱟᱨᱟ ᱡᱩᱣᱟᱹᱱ ᱜᱤᱫᱽᱨᱟᱹ ᱠᱚ ᱧᱮᱞ ᱥᱮᱬᱟᱭᱟᱵᱚᱱ ᱡᱮ ᱱᱚᱝᱠᱟ ᱚᱱᱠᱟ ᱚᱱᱠᱟ ᱵᱟ ᱟᱨ ᱦᱮ ᱠᱚᱲᱟ ᱟᱨ ᱵᱟᱝ ᱢᱤᱫᱴᱮᱱ ᱠᱚᱲᱟ ᱜᱤᱫᱽᱨᱟᱹ ᱡᱩᱫᱤ ᱚᱱᱠᱟ ᱟᱢᱥᱟᱣ ᱵᱟᱹᱲᱤᱡ ᱮ ᱵᱮᱵᱚᱦᱟᱨᱟ ᱠᱤᱢᱵᱟ ᱟᱵᱮᱱᱟᱜ ᱥᱟᱹᱜᱟᱹᱭ ᱡᱩᱫᱤ ᱵᱟᱝ ᱡᱩᱛᱩᱜᱼᱟ ᱛᱟᱦᱚᱞᱮ ᱚᱱᱟ ᱢᱟᱛᱚ ᱦᱟᱜ ᱪᱟᱞᱟᱜ ᱜᱮᱭᱟ ᱥᱟᱠᱟᱢ ᱚᱲᱮᱡ ᱦᱟᱹᱨᱤᱡ ᱡᱩᱫᱤ ᱪᱟᱞᱟᱜᱼᱟ ᱚᱱᱠᱟ ᱡᱩᱫᱤ ᱠᱚ ᱱᱟᱦᱟᱪᱟᱨᱮ ᱭᱟ ᱪᱟᱞᱟᱜ ᱜᱮᱭᱟ ᱟᱫᱚ ᱮᱠᱪᱩᱣᱟᱞᱤ ᱱᱤᱛᱳᱜ ᱟᱜ ᱡᱩᱜᱽ ᱨᱮᱫᱚ ᱤᱧ ᱫᱚᱧ ᱞᱟᱹᱭᱟ ᱚᱱᱟ ᱠᱚᱫᱚ ᱟᱫᱚ ᱡᱟᱥᱛᱤ ᱵᱟᱧ ᱢᱮᱱᱟᱜ ᱛᱟᱦᱮᱱᱟ ᱥᱮ ᱱᱚᱣᱟ ᱠᱤᱪᱷᱩ ᱜᱟᱱ ᱠᱚᱢ ᱞᱮᱱᱠᱷᱟᱱ ᱜᱮ ᱵᱷᱟᱹᱜᱤᱜᱼᱟ ᱟᱫᱚ ᱱᱚᱣᱟ ᱥᱮ ᱪᱤᱠᱟᱹᱛᱮ ᱠᱚᱢᱚᱜ-ᱟ ᱚᱱᱟ ᱟᱢ ᱠᱤᱢ ᱥᱟᱦᱤ ᱫᱟᱲᱮᱭᱟᱜᱼᱟ?
ᱦᱮᱸ ᱟᱫᱚ ᱱᱚᱣᱟ ᱫᱚ ᱡᱚᱠᱷᱚᱱ ᱡᱟᱦᱟᱸᱭ ᱠᱤᱱ ᱛᱤᱨᱤ ᱯᱩᱨᱩᱥ ᱥᱟᱶ ᱠᱤᱱ ᱛᱟᱦᱮᱱᱟ, ᱟᱫᱚ ᱩᱱᱠᱤᱱ ᱜᱮ ᱡᱩᱫᱤ ᱟᱹᱠᱤᱱ ᱢᱟᱱᱮ ᱟᱹᱠᱤᱱ ᱢᱟᱛᱚ ᱵᱟᱨ ᱦᱚᱲ ᱜᱚᱴᱟ ᱠᱟᱫᱟᱠᱤᱱ ᱡᱮ ᱥᱟᱠᱟᱢ ᱠᱤᱱ ᱚᱲᱮᱡᱟ ᱢᱮᱱᱠᱷᱟᱱ ᱟᱹᱠᱤᱱ ᱨᱮᱱ ᱡᱩᱫᱤ ᱜᱤᱫᱟᱹᱨ ᱯᱤᱫᱟᱹᱨ ᱠᱚ ᱠᱚ ᱛᱟᱦᱮᱱᱟ, ᱟᱫᱚ ᱩᱱᱠᱤᱱᱟᱜ ᱟᱠᱩᱣᱟᱜ ᱢᱟᱱᱮ ᱟᱜᱟᱢ ᱨᱮᱱᱟᱜ ᱵᱷᱚᱵᱤᱥᱚᱛ ᱠᱚ ᱪᱤᱱᱛᱟᱹ ᱵᱷᱟᱵᱱᱟ ᱠᱟᱛᱮ ᱡᱩᱫᱤ ᱩᱱ ᱩᱱᱠᱤᱱ ᱠᱤᱱ ᱞᱟᱹᱭᱟ ᱡᱮ ᱟᱹᱞᱤᱧᱟᱜ ᱱᱚᱣᱟ ᱥᱟᱠᱟᱢ ᱚᱲᱮᱡ ᱵᱟᱹᱞᱤᱧ ᱠᱚᱨᱟᱭᱟ ᱯᱚᱨᱮ ᱛᱮ ᱟᱹᱞᱤᱧ ᱨᱮᱱ ᱜᱤᱫᱽᱨᱟᱹ ᱠᱚᱦᱚᱸ ᱥᱮ ᱢᱤᱫᱴᱮᱱ ᱵᱟᱯᱞᱟ ᱛᱟᱞᱟ ᱛᱮᱫᱚ ᱵᱟᱨᱭᱟ ᱜᱷᱟᱨᱚᱸᱡᱽ ᱢᱤᱫ ᱥᱟᱶᱛᱮ ᱡᱚᱲᱟᱜᱼᱟ ᱚᱱᱟ ᱜᱷᱟᱨᱚᱸᱡᱽ ᱵᱟᱨᱭᱟ ᱜᱷᱟᱨᱚᱸᱡᱽ ᱛᱟᱞᱟ ᱨᱮᱦᱚᱸ ᱢᱤᱫᱴᱮᱱ ᱯᱷᱟᱴᱚᱞ ᱥᱤᱨᱤᱥᱴᱤᱜᱼᱟ᱾ ᱠᱮᱜ-ᱟ ᱡᱟᱦᱟᱸ ᱫᱚ ᱟᱹᱰᱤ ᱠᱷᱟᱨᱟᱯ ᱜᱮ ᱧᱮᱞᱚᱜᱼᱟ᱾ ᱟᱫᱚ ᱚᱱᱟ ᱫᱚ ᱩᱱᱠᱤᱱᱟᱜ ᱵᱩᱡᱷᱟᱹᱣ ᱛᱟᱞᱟ ᱨᱮᱜᱮ ᱩᱱᱠᱤᱱ ᱡᱩᱫᱤ ᱠᱤᱱ ᱵᱩᱡᱷᱟᱹᱭᱟ᱾ ᱡᱮ ᱠᱷᱟᱹᱯᱟᱹᱨᱤ ᱫᱚ ᱢᱟᱱᱮ ᱥᱚᱝᱥᱟᱨ ᱨᱮᱫᱚ ᱛᱟᱦᱮᱱ ᱜᱮᱭᱟ ᱢᱮᱱ ᱠᱷᱟᱱ ᱚᱸᱰᱮ ᱠᱷᱚᱱᱟᱜ ᱡᱮ ᱩᱰᱩᱠ ᱦᱩᱭᱩᱜ ᱢᱟᱱᱮ ᱚᱱᱟ ᱥᱚᱝᱥᱟᱨ ᱠᱷᱚᱱᱟᱜ ᱡᱮ ᱩᱰᱩᱠ ᱦᱮᱡ ᱦᱩᱭᱩᱜᱼᱟ ᱚᱱᱠᱟ ᱫᱚ ᱢᱤᱫᱴᱮᱱ ᱠᱟᱛᱷᱟ ᱫᱚ ᱵᱟᱹᱱᱩᱜᱼᱟ ᱦᱮᱸ ᱥᱮ ᱵᱟᱝ᱾
ᱦᱳᱭ ᱠᱟᱛᱷᱟ ᱢᱟ ᱟᱹᱰᱤ ᱱᱟᱯᱟᱭ ᱠᱟᱛᱷᱟᱢ ᱞᱟᱹᱭ ᱠᱮᱜᱼᱟ᱾ ᱟᱫᱚ ᱟᱵᱚ ᱢᱟ ᱱᱟᱦᱟᱜ ᱱᱤᱛᱚᱜ ᱱᱟᱦᱟᱜ ᱡᱩᱜᱽ ᱨᱮᱱ ᱛᱤᱨᱞᱟᱹ ᱦᱚᱯᱚᱱ ᱠᱟᱱᱟᱵᱚᱱ᱾ ᱟᱫᱚ ᱟᱢᱟᱜ ᱢᱚᱱᱚᱵᱷᱟᱵ ᱥᱮ ᱟᱢᱟᱜ ᱢᱚᱱᱮ ᱪᱮᱫ ᱮ ᱞᱟᱹᱭᱟ ᱢᱟᱱᱮ ᱢᱟᱱᱮ ᱚᱱᱟ ᱥᱟᱠᱟᱢ ᱚᱲᱮᱡ ᱡᱟᱹᱥᱛᱤ ᱦᱩᱭᱩᱜ ᱢᱟ, ᱚᱱᱟ ᱢᱟ ᱥᱟᱠᱟᱢ ᱚᱲᱮᱡ ᱡᱟᱹᱥᱛᱤ ᱦᱩᱭᱩᱜ ᱢᱟ ᱥᱮ ᱟᱵᱚ ᱩᱱᱟᱹᱜ ᱛᱮ ᱩᱱᱠᱤᱱ ᱵᱩᱡᱷᱟᱹ ᱵᱩᱡᱷᱤ ᱠᱤᱱ ᱦᱩᱭᱩᱜᱼᱟ ᱚᱱᱟ ᱪᱮᱫ ᱮᱢ ᱠᱷᱚᱡᱚᱜ ᱠᱟᱱᱟ ᱟᱨᱠᱤ ᱟᱢ᱾
ᱤᱧ ᱫᱚ ᱱᱚᱣᱟ ᱜᱤᱧ ᱢᱮᱱᱟ ᱡᱮ ᱥᱟᱠᱟᱢ ᱚᱲᱮᱡ ᱫᱚ ᱚᱱᱟ ᱫᱚ ᱢᱟᱱᱮ ᱩᱱᱠᱤᱱ ᱵᱟᱨ ᱦᱚᱲ ᱛᱟᱞᱟ ᱨᱮ ᱪᱮᱫ ᱞᱮᱠᱟᱱ ᱥᱟᱹᱜᱟᱹᱭ ᱢᱟᱱᱮ ᱩᱱᱤ ᱠᱩᱲᱤ ᱡᱩᱫᱤ ᱩᱱᱤ ᱠᱚᱲᱟ ᱥᱮ ᱠᱚᱲᱟ ᱡᱩᱫᱤ ᱠᱩᱲᱤ ᱫᱚᱢᱮ ᱱᱟᱦᱟᱪᱟᱨᱮ ᱠᱟᱱᱟᱭ, ᱟᱫᱚ ᱩᱱᱠᱤᱱ ᱡᱩᱫᱤ ᱟᱹᱠᱤᱱ ᱜᱮ ᱵᱟᱨ ᱦᱚᱲ ᱥᱩᱢᱩᱝ ᱜᱮ ᱢᱮᱱᱟᱜ ᱠᱤᱱᱟ ᱜᱤᱫᱟᱹᱨ ᱯᱤᱫᱟᱹᱨ ᱵᱟᱹᱱᱩᱜ ᱠᱤᱱᱟ ᱛᱟᱦᱚᱞᱮ ᱥᱟᱠᱟᱢ ᱚᱲᱮᱡ ᱫᱚ ᱤᱧ ᱫᱚ ᱵᱮᱥ ᱜᱤᱧ ᱢᱚᱱᱮᱭᱟ ᱪᱮᱫᱟᱜ ᱥᱮ ᱩᱱᱠᱤᱱᱟᱜ ᱛᱟᱞᱟ ᱨᱮ ᱡᱩᱫᱤ ᱥᱟᱹᱜᱟᱹᱭ ᱜᱮ ᱵᱟᱝ ᱛᱚᱞᱚᱜ ᱠᱟᱱᱟ᱾ ᱩᱱᱤ ᱠᱚᱲᱟ ᱦᱚᱸ ᱩᱱᱤ ᱠᱩᱲᱤ ᱱᱟᱦᱟᱪᱟᱨᱮ ᱠᱟᱱᱟᱭ ᱥᱮ ᱠᱩᱲᱤ ᱦᱚᱸ ᱠᱚᱲᱟᱣᱟᱜ ᱠᱟᱛᱷᱟ ᱵᱟᱭ ᱟᱸᱡᱚᱢᱮᱫᱟᱭ᱾ ᱟᱫᱚ ᱚᱱᱟ ᱥᱚᱢᱯᱚᱨᱠᱚ ᱫᱚ ᱞᱟᱦᱟ ᱥᱮᱫ ᱥᱮ ᱫᱤᱫᱤ ᱫᱚ ᱵᱟᱝ ᱵᱩᱜᱤᱭᱟ ᱪᱮᱫᱟᱜ ᱥᱮ ᱦᱟᱯᱮᱱ ᱫᱤᱱ ᱨᱮᱦᱚᱸ ᱜᱤᱫᱽᱨᱟᱹ ᱠᱚᱠᱚ ᱡᱟᱱᱟᱢᱚᱜᱼᱟ ᱩᱱᱠᱩᱣᱟᱜ ᱪᱮᱛᱟᱱ ᱨᱮ ᱚᱱᱟ ᱠᱚ ᱮᱥᱮᱨ ᱧᱩᱨᱩᱜᱼᱟ᱾ ᱛᱚ ᱜᱤᱫᱟᱹᱨ ᱯᱤᱫᱟᱹᱨ ᱞᱟᱦᱟ ᱨᱮᱜᱮ ᱥᱟᱠᱟᱢ ᱚᱲᱮᱡ ᱫᱚ ᱵᱷᱟᱜᱤᱭᱟ ᱢᱮᱱᱠᱷᱟᱱ ᱜᱤᱫᱟᱹᱨ ᱯᱤᱫᱟᱹᱨ ᱠᱚ ᱦᱩᱭ ᱯᱚᱨᱮ ᱫᱚ ᱥᱟᱠᱟᱢ ᱚᱲᱮᱡ ᱫᱚ ᱵᱟᱝ ᱵᱷᱟᱜᱤᱭᱟ ᱢᱮᱱᱛᱮ ᱤᱧ ᱢᱚᱱᱮᱭᱟ
ᱟᱹᱰᱤ ᱱᱟᱯᱟᱭ ᱟᱹᱰᱤ ᱵᱷᱟᱹᱜᱤ ᱜᱮᱢ ᱞᱟᱹᱭ ᱠᱮᱜᱼᱟ ᱟᱫᱚ ᱞᱟᱹᱭᱮᱫ ᱟᱹᱧ ᱡᱮ ᱢᱟᱹᱭ ᱢᱟᱱᱮ ᱟᱵᱚ ᱡᱟᱦᱟᱸ ᱥᱟᱶᱛᱟ ᱥᱚᱢᱟᱡᱽ ᱨᱮ ᱧᱮᱞᱚᱜᱼᱟ ᱦᱮᱸ ᱟᱢᱫᱚ ᱢᱟᱱᱮ ᱚᱠᱟᱴᱟᱜ ᱵᱟᱯᱞᱟᱢ ᱠᱩᱥᱤᱭᱟᱜ ᱜᱮᱭᱟ ᱟᱨ ᱟᱵᱚ ᱥᱟᱶᱛᱟ ᱥᱚᱢᱟᱡᱽ ᱨᱮᱫᱚ ᱛᱤᱱᱟᱹᱜ ᱞᱮᱠᱟᱱ ᱵᱟᱯᱞᱟ ᱢᱮᱱᱟᱜᱼᱟ ᱟᱨ ᱟᱢᱟᱜ ᱵᱟᱰᱟᱭ ᱦᱮᱱᱟᱜ ᱛᱟᱢᱟ ᱥᱮ ᱵᱟᱝ ᱡᱩᱫᱤ ᱵᱟᱰᱟᱭ ᱦᱮᱱᱟᱜ ᱛᱟᱢᱟ ᱡᱩᱫᱤᱢ ᱞᱟᱹᱭ ᱠᱮᱭᱟ ᱱᱟᱯᱟᱭ ᱠᱚᱜᱼᱟ
ᱦᱮᱸ ᱟᱵᱚ ᱢᱟᱛᱚᱵᱚᱱ ᱵᱟᱲᱟᱭᱟ ᱡᱮ ᱵᱟᱯᱞᱟ ᱫᱚ ᱟᱭᱢᱟ ᱞᱮᱠᱟᱱᱟᱜ ᱢᱮᱱᱟᱜᱼᱟ ᱮ ᱢᱮᱱᱠᱷᱟᱱ ᱚᱱᱮ ᱡᱮ ᱵᱟᱯᱞᱟ ᱚᱱᱮ ᱥᱟᱨ ᱥᱟᱹᱜᱩᱱ ᱵᱟᱯ ᱵᱟᱯᱞᱟ ᱨᱮ ᱡᱟᱦᱟᱸ ᱚᱱᱮ ᱥᱤᱸᱫᱩᱨ ᱫᱟᱱ ᱥᱮ ᱟ ᱤᱭᱟᱹ ᱠᱚ ᱦᱩᱭᱩᱜᱼᱟ ᱚᱱᱟ ᱫᱚ ᱟᱯ ᱟᱯᱮ ᱚᱱᱛᱮ ᱫᱚ ᱚᱠᱟ ᱞᱮᱠᱟ ᱠᱚ ᱢᱮᱱᱟ ᱡᱮ ᱩᱱᱠᱤᱱ ᱠᱚ ᱵᱟᱦᱟᱥᱟᱦᱟ ᱠᱮᱫ ᱠᱤᱱᱟ ᱥᱮ ᱵᱟᱯᱞᱟ ᱦᱩᱭᱮᱱ ᱛᱟᱹᱠᱤᱱᱟ ᱥᱮ ᱪᱮᱫ ᱢᱮᱱ ᱛᱟᱭ ᱚᱱᱟ ᱥᱤᱸᱫᱨᱟᱹ ᱫᱟᱱ ᱫᱚ ᱪᱮᱫ ᱯᱮ ᱞᱟᱹᱭᱟᱜᱼᱟ ᱤᱛᱩᱫ ᱥᱤᱸᱫᱩᱨ ᱥᱤᱸᱫᱽᱨᱟᱹᱫᱟᱱ ᱥᱮ ᱵᱟᱦᱟᱥᱟᱣ ᱪᱮᱫ ᱠᱚᱯᱮ ᱞᱟᱹᱭᱟᱜᱼᱟ
ᱟᱞᱮᱥᱮᱱ ᱫᱚ ᱦᱟᱸᱜ ᱚᱱᱠᱟ ᱵᱟᱦᱟ ᱥᱟᱦᱟ ᱞᱮᱠᱟ ᱫᱚ ᱵᱟᱠᱚ ᱞᱟᱹᱭᱟ ᱢᱟᱱᱮ ᱟᱞᱮᱥᱱ ᱫᱚ ᱵᱟᱦᱟ ᱥᱟᱦᱟ ᱫᱚ ᱵᱟ ᱠᱚ ᱞᱟ. ᱭᱟ ᱟᱞᱮᱥᱮᱱ ᱫᱚᱠᱚ ᱞᱟᱹᱭᱟ ᱥᱤᱸᱫᱽᱨᱟᱹᱫᱟᱱ ᱡᱟᱦᱟᱸ ᱫᱚ ᱢᱟᱱᱮ ᱧᱮᱞ ᱧᱮᱯᱮᱞ ᱠᱟᱛᱮᱜ ᱡᱟᱦᱟᱸ ᱨᱟᱭᱵᱟᱨ ᱠᱟᱛᱮᱜ ᱢᱟᱱᱮ ᱵᱟᱯᱞᱟ ᱦᱩᱭᱩᱜᱼᱟ ᱚᱱᱟ ᱫᱚ ᱟᱞᱮ ᱫᱚ ᱥᱟᱨ ᱥᱟᱹᱜᱩᱱ ᱵᱟᱯᱞᱟ ᱞᱮ ᱢᱮᱛ ᱢᱮᱛᱟᱜᱼᱟ ᱟᱞᱮ ᱫᱤᱥᱚᱢ ᱥᱮᱫ ᱫᱚ ᱟᱫᱚ ᱟᱯᱮ ᱫᱤᱥᱚᱢ ᱪᱮᱫ ᱞᱮᱠᱟ ᱯᱮ ᱢᱮᱛᱟᱜᱼᱟ ᱱᱟᱥᱮᱱᱟᱜ ᱮᱢ ᱞᱟᱹᱭ ᱟᱸᱡᱚᱢᱟᱹᱧ ᱠᱮᱭᱟ
ᱟᱞᱮ ᱥᱮᱫ ᱦᱚᱸ ᱚᱱᱠᱟ ᱜᱮᱠᱚ ᱢᱮᱱᱟ ᱢᱮᱱᱠᱷᱟᱱ ᱱᱚᱜᱼᱚᱸᱚᱭ ᱥᱟᱱᱛᱟᱞᱤ ᱛᱮ ᱯᱟᱲᱦᱟᱣ ᱠᱟᱛᱮᱫ ᱮ ᱦᱮ ᱢᱟᱱᱮ ᱟᱵᱚᱣᱟᱜ ᱟᱹᱨᱤᱪᱟᱹᱞᱤ ᱨᱮ ᱡᱟᱦᱟᱸ ᱢᱮᱱᱟᱜᱼᱟ ᱟᱵᱚ ᱫᱚ ᱡᱷᱚᱛᱚᱱᱟᱜ ᱜᱮᱵᱚᱱ ᱞᱟ. ᱭᱟᱫ ᱟ ᱡᱮ ᱵᱟᱯᱞᱟᱭ ᱱᱟᱹᱠᱤᱱ ᱥᱟᱨ ᱥᱟᱹᱜᱩᱱ ᱵᱟᱯᱞᱟᱨᱮ ᱵᱟᱯᱞᱟ ᱦᱩᱭ ᱤᱛᱩᱫ ᱥᱤᱸᱫᱩᱨ ᱥᱮ ᱥᱤᱸᱫᱨᱟᱹᱫᱟᱱ ᱦᱩᱭᱱᱟ ᱢᱮᱱᱠᱷᱟᱱ ᱚᱱᱟ ᱨᱮᱱᱟᱜ ᱦᱚᱸ ᱢᱤᱫᱴᱮᱱ ᱯᱷᱟᱨᱟᱠ ᱢᱮᱱᱟᱜᱼᱟ ᱡᱮᱞᱮᱠᱟ ᱡᱚᱠᱷᱚᱱ ᱨᱟᱺᱰᱤ ᱪᱷᱟᱹᱰᱩᱭ ᱠᱚ ᱵᱟᱯᱞᱟᱜᱼᱟ ᱚᱱᱟ ᱫᱚᱠᱚ ᱢᱮᱱᱟᱜᱼᱟ ᱢᱮᱛᱟᱜᱼᱟ ᱵᱟᱦᱟ ᱥᱟᱦ ᱠᱤᱱᱛᱩ ᱟᱵᱚ ᱫᱚ ᱡᱚᱠᱷᱚᱱ ᱡᱟᱦᱟᱸᱭ ᱜᱮᱠᱚ ᱵᱟᱯᱞᱟᱜ ᱠᱟᱱᱟ ᱢᱟᱱᱮ ᱱᱚᱝᱠᱟ ᱠᱚᱸᱰᱮᱞ ᱧᱟᱯᱟᱢ ᱠᱚ ᱩᱱᱠᱩ ᱡᱩᱫᱤ ᱠᱚ ᱵᱟᱯᱞᱟ ᱠᱤᱱᱟ ᱩᱱᱠᱤᱱᱟᱜ ᱵᱟᱦᱟᱥᱟᱣ ᱦᱩᱭᱱᱟ᱾ ᱢᱮᱱᱠᱷᱟᱱ ᱚᱱᱟ ᱫᱚ ᱵᱷᱩᱞ ᱜᱮᱭᱟ ᱢᱮᱱ ᱟᱨ ᱵᱟᱯᱞᱟ ᱫᱚ ᱟᱭᱢᱟ ᱨᱚᱠᱚᱢᱟᱜ ᱢᱮᱱᱟᱜᱼᱟ ᱠᱚᱸᱰᱮᱞ ᱧᱟᱯᱟᱢ ᱵᱟᱯᱞᱟ ᱥᱟᱨ ᱥᱟᱹᱜᱩᱱ ᱵᱟᱯᱞᱟ
ᱟᱫᱚ ᱚᱱᱟ ᱟᱨᱚᱸ ᱟᱭᱢᱟ ᱨᱚᱠᱚᱢᱟᱜ ᱟᱫᱚ ᱡᱟᱹᱥᱛᱤ ᱱᱤᱛᱚᱜ ᱢᱟ ᱧᱮᱞᱚᱜ ᱠᱟᱱᱟ ᱠᱚᱸᱰᱮᱞ ᱧᱟᱯᱟᱢ ᱵᱟᱯ ᱠᱟ ᱟᱨ ᱱᱟᱥᱮ ᱧᱮᱞ ᱵᱟᱲᱟᱜ ᱠᱟᱱᱟ ᱥᱟᱨ ᱥᱟᱹᱜᱩᱱ ᱵᱟᱯᱞᱟ ᱠᱚᱦᱚᱸ
ᱚ ᱦᱳᱭ ᱚᱱᱟ ᱢᱟ ᱴᱷᱤᱠ ᱜᱮᱭᱟ ᱟᱫᱚ ᱡᱩᱫᱤ ᱟᱢᱟᱜ ᱦᱮᱸ ᱞᱟᱹᱭ ᱢᱮ ᱢᱟ
ᱤᱧᱟᱹᱜ ᱦᱚᱸ ᱠᱩᱠᱞᱤ ᱛᱟᱦᱮᱸ ᱠᱟᱱᱟ ᱟᱫᱚ ᱟᱯᱮ ᱥᱮᱫ ᱫᱚ ᱚᱠᱟ ᱵᱟᱯᱞᱟ ᱡᱟᱹᱥᱛᱤ ᱦᱩᱭᱩᱜ ᱠᱟᱱᱟ ᱟᱨ ᱢᱟᱱᱮ ᱚᱠᱟ ᱵᱟᱯᱞᱟ ᱡᱟᱹᱥᱛᱤ ᱦᱩᱭ ᱫᱚᱨᱠᱟᱨ ᱢᱮᱱᱛᱮ ᱟᱢᱮᱢ ᱵᱷᱟᱵᱟᱭᱮᱫᱟ ᱱᱤᱛᱚᱜᱟᱨ ᱱᱟᱦᱟᱜ ᱡᱩᱜᱽ ᱨᱮ
ᱱᱟᱦᱟᱜ ᱡᱩᱜᱽ ᱨᱮᱢᱟ ᱦᱟᱸᱜ ᱚᱱᱠᱟ ᱞᱮᱠᱟ ᱢᱟ ᱦᱟᱸᱜ ᱢᱟᱱᱮ ᱵᱟᱯᱞᱟ ᱫᱚ ᱵᱟᱝ ᱦᱩᱭᱩᱜ ᱠᱟᱱᱟ ᱢᱟᱱᱮ ᱟᱸᱜᱤᱨ ᱡᱟᱞᱟ ᱡᱟᱦᱟᱸ ᱟᱝᱜᱤᱨ ᱪᱟᱞᱟ ᱫᱟᱹᱲ ᱵᱟᱯᱞᱟ ᱚᱱᱟᱜᱮ ᱦᱟᱸᱜ ᱡᱟᱹᱥᱛᱤ ᱧᱮᱞᱚᱜ ᱠᱟᱱᱟ ᱢᱮᱱ ᱠᱷᱟᱱ ᱤᱧᱟᱜ ᱢᱚᱱᱳᱵᱷᱟᱵᱽ ᱫᱚ ᱱᱤᱭᱟᱹ ᱜᱮ ᱡᱟᱦᱟᱸ, ᱢᱤᱫᱴᱮᱡ ᱨᱟᱭᱵᱟᱨᱮ ᱨᱟᱭᱵᱟᱨᱟᱼᱼ ᱧᱮᱞ ᱧᱮᱯᱮᱞ ᱦᱩᱭᱩᱜᱼᱟ, ᱟᱭᱳ ᱵᱟᱵᱟ ᱠᱩᱥᱤ ᱥᱮ ᱟᱢᱟᱜ ᱠᱩᱥᱤ ᱦᱚᱸ ᱛᱟᱦᱮᱸ ᱫᱚᱨᱠᱟᱨ ᱾ ᱟᱨ ᱥᱟᱹᱜᱩᱱ ᱵᱟᱯᱞᱟ ᱜᱮ ᱤᱧ ᱢᱚᱱᱮ ᱫᱩᱧ ᱠᱩᱥᱤᱭᱟᱜᱼᱟ, ᱠᱟᱨᱚᱱ ᱼᱼ ᱥᱟᱹᱜᱩᱱ ᱵᱟᱯᱞᱟ ᱡᱩᱫᱤ ᱦᱩᱭᱩᱜ ᱛᱟᱢᱟ ᱢᱟᱱᱮ ᱼᱼ ᱟᱢᱨᱮᱱ ᱯᱮᱲᱟ ᱯᱟᱹᱲᱦᱟᱹ ᱠᱚ ᱢᱟᱱᱮ ᱥᱟᱱᱟᱢ ᱠᱚ ᱟᱢ ᱱᱚᱸᱰᱮᱢ ᱱᱮᱶᱛᱟ ᱟᱹᱜᱩ ᱠᱚᱣᱟ ᱯᱞᱟᱥ ᱩᱢᱼᱼ ᱠᱩ ᱢᱟᱱᱮᱼᱼ ᱢᱤᱫᱴᱮᱱ ᱚᱱᱟ ᱫᱚ ᱨᱚᱢᱚᱡᱽ ᱟᱠᱷᱲᱟ ᱨᱮᱜᱮ ᱦᱩᱭᱩᱜᱼᱟ, ᱚᱱᱟ ᱵᱟᱯᱞᱟ ᱫᱚ ᱾ ᱮᱱᱮ ᱮᱱᱮᱡ ᱡᱚᱝ ᱥᱮᱨᱮᱧ ᱡᱚᱝ ᱠᱤᱝᱵᱟ ᱼᱼ ᱞᱟᱹᱭ ᱵᱟᱲᱟᱭᱟ ᱠᱚ ᱡᱮ ᱦᱮᱸ ᱵᱷᱟᱜᱽᱱᱤ ᱥᱮᱼᱼ ᱩᱸ ᱵᱚᱠᱚᱧ ᱠᱩᱲᱤ ᱠᱚ ᱡᱟᱶᱟᱭᱮ ᱠᱟᱱᱟ, ᱢᱟᱱᱮ ᱡᱚᱛᱚ ᱦᱚᱲ ᱜᱮ ᱢᱤᱫᱴᱮᱱ ᱞᱟᱹᱭ ᱨᱮᱱᱟᱜ ᱤᱭᱟᱹ ᱛᱟᱦᱮᱱ ᱛᱟᱠᱚᱣᱟ ᱟᱫᱚ ᱤᱧᱟᱹᱜᱼᱼ ᱢᱚᱱᱳᱵᱷᱟᱵᱽ ᱞᱮᱠᱟ ᱛᱮ ᱤᱧ ᱫᱚ ᱱᱤᱭᱟᱹ ᱜᱤᱧ ᱞᱟᱹᱭᱟ ᱡᱮ ᱥᱟᱹᱜᱩᱱ ᱵᱟᱯᱞᱟ ᱜᱮ ᱱᱟᱯᱟᱭᱚᱜᱼᱟ ᱾
ᱮᱸ ᱟᱰᱤ ᱡᱚᱛᱷᱟᱛ ᱠᱟᱛᱷᱟ ᱜᱮᱢ ᱞᱟᱹᱭ ᱠᱮᱫᱟ ᱾ ᱮᱸ ᱱᱚᱣᱟ ᱠᱟᱛᱷᱟ ᱨᱮᱱᱟᱜ ᱤᱧᱦᱚᱸ ᱥᱟᱭ ᱤᱧ ᱮᱢᱟᱜᱼᱟ, ᱪᱮᱫᱟᱜ ᱥᱮᱼᱼ ᱱᱤᱛᱚᱜ ᱚᱝᱠᱟ ᱥᱟᱨ ᱥᱟᱹᱜᱩᱱ ᱵᱟᱯᱞᱟ ᱵᱟᱝ ᱧᱮᱞᱚᱜ ᱠᱟᱱᱟ ᱾ ᱚᱸ ᱱᱤᱛᱚᱜ ᱫᱚ ᱥᱟᱱᱟᱢ ᱦᱚᱲ ᱠᱚᱜᱮ ᱢᱟᱱᱮ ᱡᱟᱥᱛᱤ ᱠᱟᱭᱛᱮᱼᱼ ᱠᱚᱸᱰᱮᱞ ᱧᱟᱯᱟᱢ ᱜᱮᱠᱚ ᱵᱟᱯᱞᱟᱜ ᱠᱟᱱᱟ, ᱢᱮᱱᱠᱷᱟᱱ ᱟᱵᱚᱣᱟᱜ ᱥᱟᱶᱛᱟ ᱨᱮ ᱡᱮᱼᱼ ᱥᱟᱨ ᱥᱟᱹᱜᱩᱱ ᱞᱮᱠᱟᱱᱟᱜ ᱦᱚᱸ ᱢᱤᱫᱴᱮᱱ ᱵᱟᱯᱞᱟ ᱢᱮᱱᱟᱜᱼᱟ ᱾ ᱚᱱᱟ ᱠᱟᱹᱡ ᱠᱟᱹᱡ ᱛᱮ ᱠᱟᱹᱡ ᱮᱸ ᱢᱟᱱᱮ ᱠᱚᱢ ᱤᱫᱤᱜ ᱠᱟᱱ ᱞᱮᱠᱟᱧ ᱵᱷᱟᱵᱟᱭ ᱫᱟ ᱾ ᱛᱚ ᱟᱢᱟᱜ ᱩᱭᱦᱟᱹᱨ ᱛᱮ ᱱᱚᱣᱟ ᱵᱟᱯᱞᱟ ᱠᱚᱜᱮ ᱡᱩᱫᱤ ᱡᱟᱹᱥᱛᱤ ᱵᱚᱱ ᱠᱚᱨᱟᱭᱟᱼᱼ ᱧᱮᱞ ᱠᱮᱫ ᱟᱢ ᱢᱟᱱᱮ ᱡᱩᱫᱤ ᱟᱹᱠᱤᱱ, ᱮᱸ ᱫᱩᱞᱟᱹᱲ ᱠᱟᱜ ᱨᱮᱦᱚᱸ ᱠᱤᱱ ᱢᱮᱱᱠᱷᱟᱱ ᱚᱱᱟ ᱡᱩᱫᱤᱼᱼ ᱟᱹᱠᱤᱱ ᱚᱲᱟᱜ ᱨᱮ ᱞᱟᱹᱭ ᱠᱟᱛᱮᱫ ᱥᱟᱨ ᱥᱟᱹᱜᱩᱱ ᱵᱷᱟᱵᱽ ᱛᱮᱠᱚ ᱡᱩᱫᱤ ᱠᱚ ᱵᱟᱯᱞᱟᱜᱼᱟ, ᱟᱹᱰᱤ ᱱᱟᱯᱟᱭᱚᱜᱼᱟ ᱦᱮᱸ ᱥᱮ ᱵᱟᱝ ᱾
ᱮᱠᱫᱚᱢ ᱱᱚᱣᱟ ᱫᱚ ᱟᱹᱰᱤ ᱱᱟᱯᱟᱭᱮᱢ ᱞᱟᱹᱭ ᱟᱠᱟᱫᱟ ᱟᱫᱚ ᱫᱚᱢᱮ ᱢᱟ ᱦᱟᱸᱜ ᱢᱟᱱᱮ ᱟᱹᱰᱤᱼᱼ ᱡᱟᱹᱥᱛᱤ ᱜᱮ ᱦᱟᱸᱜ ᱚᱱᱟ ᱫᱟᱹᱲ ᱵᱟᱯᱞᱟ ᱟᱸᱜᱤᱨ ᱵᱟᱯᱞᱟ ᱠᱚ ᱦᱩᱭᱩᱜ ᱠᱟᱱᱟ, ᱢᱮᱱᱠᱷᱟᱱ ᱟᱹᱰᱤᱼᱼ ᱢᱟᱱᱮ ᱠᱚᱢ ᱜᱮ ᱦᱟᱸᱜ ᱚᱱᱟ ᱥᱟᱨ ᱥᱟᱹᱜᱩᱱ ᱵᱟᱯᱞᱟ ᱠᱚᱫᱚ ᱦᱩᱭᱩᱜ ᱠᱟᱱᱟ ᱾ ᱟᱨ ᱚᱱᱟ ᱡᱟᱦᱟᱸ ᱚᱱᱟ ᱤᱭᱟᱹᱜ ᱟᱠᱚ ᱵᱟᱯᱞᱟ ᱢᱟᱱᱮ ᱼᱼ ᱩᱱᱤ ᱫᱚ ᱪᱷᱟᱹᱰᱩᱣᱟᱹᱜ ᱡᱟᱦᱟᱸᱭ ᱠᱚ ᱢᱮᱛᱟᱭᱟ ᱢᱟᱱᱮ ᱵᱟᱹᱦᱩ ᱡᱩᱫᱤᱭ ᱫᱟᱹᱲ ᱛᱟᱭᱟ ᱟᱨ ᱠᱤᱝᱵᱟ ᱵᱟᱹᱼᱼ ᱦᱩ ᱡᱩᱫᱤ ᱫᱟᱹᱲ ᱛᱟᱭᱟ ᱠᱤᱝᱵᱟᱼᱼ ᱵᱟᱹᱦᱩ ᱡᱩᱫᱤ ᱠᱚ ᱵᱟᱹᱜᱤᱭᱟ ᱡᱩᱫᱤᱢ ᱢᱚᱱᱮᱭᱟᱠᱚ ᱩᱱᱤ ᱫᱚ ᱪᱷᱟᱹᱰᱣᱤ ᱵᱚᱱ ᱢᱮᱛᱟᱭᱟ ᱱᱩᱭ ᱫᱚ ᱪᱷᱟᱹᱰᱣᱟᱹ ᱵᱚᱱ ᱢᱮᱛᱟᱭᱟ ᱟᱫᱚᱼᱼ ᱩᱱᱤ ᱪᱷᱟᱹᱰᱣᱤ ᱦᱚᱲ ᱡᱚᱠᱷᱚᱱ ᱮᱴᱟᱜ ᱨᱮᱭ ᱵᱟᱯᱞᱟᱜᱼᱟ ᱦᱮᱸ᱾ ᱚᱱᱟ ᱵᱟᱯᱞᱟ ᱫᱚ ᱟᱯᱮᱥᱱ ᱫᱚ ᱢᱟᱱᱮ ᱪᱮᱫ ᱵᱟᱯᱞᱟ ᱠᱚ ᱢᱮᱛᱟᱜᱼᱟ?
ᱚ ᱟᱞᱮ ᱥᱮᱫ ᱨᱮᱢᱟ ᱡᱷᱚᱛᱚ ᱵᱟᱯᱞᱟ ᱜᱮᱠᱚ ᱞᱟᱹᱭᱟᱜᱼᱟ ᱾ ᱟᱹ ᱡᱮ ᱚᱱᱟ ᱫᱚ ᱵᱟᱯᱼᱼ ᱢᱟᱱᱮ ᱵᱟᱯᱞᱟ ᱨᱮᱱᱟᱜ ᱧᱩᱛᱩᱢ ᱫᱚ ᱵᱟᱠᱚ ᱞᱟᱹᱭᱟ ᱡᱮ ᱚᱱᱮ ᱚᱸᱰᱮ ᱵᱟᱯᱞᱟ ᱦᱩᱭᱩᱜ ᱠᱟᱱᱟ ᱢᱮᱱᱠᱷᱟᱱᱼᱼ ᱩᱱᱠᱤᱱ ᱡᱮ ᱪᱷᱟᱰᱣᱤ ᱜᱮᱭᱟᱠᱤᱱ ᱥᱮ ᱨᱟᱸᱰᱤ ᱚᱱᱟ ᱠᱚᱫᱚ ᱵᱟᱝᱠᱚ ᱞᱟᱹᱭᱟ ᱢᱮᱱᱠᱷᱟᱱᱼᱼ ᱡᱚᱠᱷᱚᱱ ᱩᱱᱠᱤᱱ ᱟᱜ ᱟᱜᱼᱼ ᱩᱱᱠᱩᱣᱟᱜ ᱢᱟᱛᱚ ᱥᱟᱨ ᱥᱟᱹᱜᱩᱱ ᱵᱟᱯᱞᱟ ᱢᱟ ᱵᱟᱝ ᱦᱩᱭ ᱫᱟᱲᱮᱜᱼᱟ, ᱟᱨ ᱩᱱᱠᱩ ᱢᱟ ᱚᱲᱟᱜ ᱨᱮ ᱟᱹᱜᱩ ᱠᱟᱛᱮᱫ ᱠᱚᱼᱼ ᱵᱟᱯᱞᱟ ᱠᱚᱣᱟ ᱱᱚᱝᱠᱟ ᱚᱨᱛᱤᱭᱳᱜ ᱞᱮᱠᱟ, ᱚᱠᱼᱼ ᱟᱫᱚ ᱡᱚᱠᱷᱚᱱ ᱱᱚᱝᱠᱟ ᱵᱟᱯᱞᱟ ᱦᱩᱭᱩᱜᱼᱟ ᱼᱼ ᱟᱫᱚ ᱩᱱ ᱚᱠᱛᱚ ᱚᱱᱟ ᱵᱟᱯᱞᱟ ᱫᱚ ᱚᱻ ᱵᱟᱦᱟ ᱥᱟᱶᱦᱟ ᱜᱮᱠᱚ ᱞᱟᱹᱭᱟᱜᱼᱟ ᱟᱨ ᱚᱱᱟ ᱫᱚ ᱼᱼ ᱡᱚᱠᱷᱚᱱ ᱩᱱᱠᱤᱱᱟᱜ ᱵᱟᱯ ᱢᱟᱱᱮ ᱡᱟᱦᱟᱸᱭ ᱨᱟᱺᱰᱤ ᱠᱟᱱᱟᱭ ᱥᱮ ᱩᱱᱤ ᱠᱩᱲᱤᱼᱺ
ᱩᱱᱤ ᱡᱚᱠᱷᱚᱱ ᱠᱚ ᱥᱤᱸᱫᱩᱨᱟᱭᱟ ᱩᱱᱤ ᱫᱚ ᱢᱚᱞᱚᱝ ᱨᱮᱫᱚ ᱵᱟᱝᱠᱚ ᱥᱤᱸᱫᱩᱨᱟᱭᱟ ᱩᱱᱤ ᱫᱚ ᱢᱤᱫᱴᱮᱱ ᱥᱟᱨᱡᱚᱢ ᱥᱟᱠᱼᱼ ᱠᱟᱢᱨᱮ ᱥᱤᱸᱫᱩᱨ ᱤᱭᱟᱹ ᱠᱟᱛᱮᱫᱼᱼ ᱛᱤ ᱨᱮᱜᱮ ᱠᱚ ᱪᱟᱞᱟᱭᱟ ᱟᱨ ᱢᱤᱫᱴᱟᱱ ᱡᱟᱦᱟᱸ ᱰᱚᱜᱚᱨ ᱵᱟᱦᱟ ᱚᱱᱟ ᱫᱚ ᱥᱩᱫ ᱨᱮᱠᱚ ᱨᱮᱵᱮᱫ ᱟᱭᱟ ᱾
ᱦᱚᱸ ᱦᱚᱸ ᱦᱚ ᱸ ᱾
ᱦᱩᱭᱩᱜᱼᱟ ᱾ ᱟᱫᱚ ᱟᱯᱮ ᱥᱮᱫ ᱫᱚ ᱚᱠᱟ ᱞᱮᱠᱟ ᱚᱱᱟ ᱵᱟᱯᱞᱟ ᱫᱚ ᱦᱩᱭᱩᱜ ᱜᱮᱭᱟ?
ᱟᱞᱮ ᱥᱮᱱ ᱫᱚ ᱦᱟᱸᱜ ᱡᱟᱦᱟᱸᱭ ᱚᱱᱟ ᱤᱭᱟᱹ ᱵᱟᱯᱞᱟ᱾ ᱪᱮᱫ ᱞᱤᱧ ᱞᱟᱹᱭᱠᱮᱜᱼᱟ? ᱚᱱᱟ ᱥᱮ ᱤᱭᱟᱹ ᱵᱟᱯᱞᱟ ᱞᱤᱧ ᱞᱟᱹᱭ ᱠᱮᱫ ᱫᱚ ᱪᱷᱟᱹᱰᱣᱤ ᱜᱮᱭᱟᱭ, ᱮᱴᱟᱜ ᱦᱚᱲ ᱢᱤᱫᱴᱟᱝ-ᱼ ᱥᱢ ᱴᱷᱮᱱ ᱠᱚ ᱤᱫᱤᱭᱟ ᱚᱱᱟ ᱫᱚ ᱦᱟᱸᱜ ᱟᱞᱮ ᱥᱮᱱ ᱫᱚ ᱥᱟᱸᱝᱜᱷᱟ ᱵᱟᱯᱞᱟ ᱠᱚ ᱢᱮᱛᱟᱜᱼᱟ᱾ ᱥᱟᱸᱝᱜᱷᱟ ᱵᱟᱯᱞᱟ ᱠᱚ ᱢᱮᱛᱟᱜ ᱦᱳᱭ ᱥᱟᱸᱜᱷᱟᱣᱟᱞᱟ ᱵᱷᱟᱯᱞᱟ ᱵᱟᱯᱞᱟ ᱠᱚ ᱢᱮᱛᱟᱜᱼᱟ ᱟᱨ ᱡᱟᱦᱟᱸ ᱟᱢᱮᱢ ᱞᱟᱹᱭ ᱠᱮᱫᱟ ᱰᱚᱜᱚᱨ ᱵᱟᱦᱟ ᱛᱟᱯᱚᱨᱮ ᱥᱟᱨᱡᱚᱢ ᱥᱟᱠᱟᱢ ᱨᱮ ᱩᱱᱤ ᱢᱟ ᱦᱟᱸᱜ ᱮᱴᱟᱜ ᱦᱚᱲ ᱨᱮᱱ ᱛᱟᱦᱮᱸ ᱠᱟᱱᱟ ᱛᱚ ᱵᱚᱦᱚᱜ ᱨᱮᱢᱟ ᱵᱟᱭ ᱥᱤᱸᱫᱩᱨ ᱫᱟᱲᱮᱣᱟᱭᱟ ᱟᱫᱚ ᱚᱱᱟ ᱥᱟᱨᱡᱚᱢ ᱰᱟᱹᱨ ᱨᱮᱜᱮᱠᱚ ᱥᱤᱸᱫᱩᱨᱭᱟ ᱟᱨ ᱱᱚᱝᱠᱟ ᱡᱟᱦᱟᱸᱭ ᱠᱚ ᱫᱟᱹᱲ ᱠᱟᱛᱮᱜ ᱡᱮᱢᱚᱱ ᱢᱟᱱᱮ ᱰᱟᱹᱜᱩᱣᱟᱹ ᱠᱚᱲᱟ ᱜᱤᱫᱽᱨᱟᱹ ᱰᱟᱹᱜᱩᱣᱟᱹ ᱠᱩᱲᱤ ᱜᱤᱫᱽᱨᱟᱹ ᱫᱟᱹᱲ ᱠᱟᱛᱮᱜ ᱡᱚᱠᱷᱚᱱ ᱠᱚ ᱵᱟᱯᱞᱟᱜᱼᱟ ᱠᱤᱢᱵᱟ ᱩᱱᱠᱤᱱ ᱫᱚ ᱡᱚᱠᱷᱚᱱ ᱠᱚ ᱵᱟᱯᱞᱟ ᱠᱟᱠᱤᱱᱟ ᱩᱱ ᱩᱱ ᱥᱩᱢᱚᱭ ᱠᱚ ᱢᱮᱱᱟᱜᱼᱟ ᱚᱱᱟ ᱫᱚ ᱡᱮ ᱢᱟᱱᱮ ᱥᱟᱹᱜᱩᱱ ᱵᱟᱯᱞᱟ ᱞᱮᱠᱟ ᱜᱮ ᱟᱫᱚ ᱵᱟᱦᱟ ᱥᱟᱦᱟ ᱞᱮᱠᱟ ᱠᱚ ᱢᱮᱛᱟᱜᱼᱟ ᱦᱮᱸ᱾ ᱟᱫᱚ ᱩᱱᱫᱚ ᱢᱟᱱᱮ ᱫᱟᱹᱣᱲᱟᱹ ᱠᱚᱨᱮ ᱫᱚ ᱵᱟᱝ ᱩᱱᱤ ᱫᱚ ᱢᱟᱱᱮ ᱟᱭᱳ ᱟᱡ ᱦᱚᱸ ᱟᱡ ᱵᱟᱵᱟᱣᱟᱜ ᱵᱩᱞᱩᱨᱮ ᱫᱩᱲᱩᱵ-ᱟᱭ ᱱᱩᱭ ᱦᱚᱸ ᱟᱡ ᱵᱟᱵᱟᱣᱟᱜ ᱵᱩᱞᱩᱨᱮ ᱫᱩᱲᱩᱵ-ᱟᱭ, ᱚᱱᱟ ᱵᱩᱞᱩ ᱠᱷᱚᱱ ᱫᱩᱲᱩᱵ ᱠᱟᱛᱮ ᱜᱮ ᱵᱚᱦᱚᱜ ᱨᱮᱫᱚᱭ ᱥᱤᱸᱫᱩᱨᱟᱭᱟ ᱢᱟᱱᱮ ᱡᱩᱫᱤ ᱟᱭᱟᱜ ᱚᱱᱠᱟ ᱥᱚᱢᱵᱚᱞ ᱵᱟᱹᱱᱩᱜ ᱛᱟᱭᱟ ᱢᱟᱱᱮ ᱵᱟᱨ ᱥᱟᱨ ᱥᱟᱹᱜᱩᱱ ᱵᱟᱯᱞᱟ ᱵᱟᱝ ᱦᱩᱭᱩᱜᱼᱟ᱾ ᱛᱚᱠᱷᱚᱱ ᱫᱚ ᱵᱩᱞᱩᱨᱮ ᱫᱩᱲᱩᱵ ᱠᱟᱛᱮᱫ-ᱮ ᱥᱤᱸᱫᱩᱨᱟᱭᱟ, ᱟᱫᱚ ᱟᱯᱮ ᱥᱮᱱ ᱫᱚ ᱚᱠᱟ ᱞᱮᱠᱟ?
ᱟᱞᱮ ᱥᱮᱫ ᱫᱚ ᱱᱤᱛᱚᱜ ᱧᱮᱞᱚᱜ ᱠᱟᱱᱟ ᱥᱟᱨ ᱥᱟᱹᱜᱩᱱ ᱦᱩᱭᱩᱜ ᱟᱨ ᱟᱠᱚ ᱠᱚᱸᱰᱮᱞ ᱧᱟᱯᱟᱢ ᱵᱟᱯᱞᱟ ᱦᱩᱭᱩᱜ ᱡᱷᱚᱛᱚ ᱦᱚᱲᱜᱮ ᱫᱟᱹᱣᱲᱟᱹ ᱨᱮᱫᱚ ᱠᱚ ᱛᱩᱞᱮᱫ ᱠᱚᱣᱟ ᱢᱮᱱᱠᱷᱟᱱ ᱱᱚᱣᱟ ᱫᱚ ᱡᱚᱛᱷᱟᱛ ᱫᱚ ᱵᱟᱝ ᱠᱟᱱᱟ ᱡᱟᱦᱟᱸᱭ ᱮ ᱫᱟᱹᱲ ᱮᱫᱟᱭ ᱢᱟᱱᱮ ᱠᱚᱸᱰᱮᱞ ᱧᱟᱯᱟᱢ ᱵᱟᱯᱞᱟᱜ ᱠᱟᱱᱟ ᱠᱤᱱ ᱩᱱᱤ ᱩᱱᱤ ᱵᱟᱦᱩ ᱠᱩᱲᱤ ᱦᱚᱸ ᱛᱩᱞᱮ ᱠᱟᱱᱟ ᱠᱚ ᱤᱭᱟᱹ ᱨᱮ ᱫᱟᱹᱣᱲᱟᱹ ᱨᱮ᱾ ᱢᱮᱱᱠᱷᱟᱱ ᱚᱱᱟ ᱫᱚ ᱟᱵᱚᱣᱟᱜ ᱟᱨᱤᱪᱟᱞᱤ ᱨᱮᱫᱚ ᱵᱟᱱᱩᱜᱼᱟ᱾ ᱢᱮᱱᱠᱷᱟᱱ ᱱᱤᱛᱚᱜ ᱫᱚᱠᱚ ᱛᱩᱞᱮᱫ ᱠᱚᱣᱟ ᱡᱟᱹᱥᱛᱤ᱾ ᱟᱞᱮ ᱥᱮᱫ ᱫᱚ ᱚᱱᱠᱟᱧ ᱧᱮᱞ ᱞᱮᱫᱟ᱾ ᱢᱮᱱᱠᱷᱟᱱ ᱡᱟᱦᱟᱸ ᱤᱧ ᱯᱟᱲᱦᱟᱣᱟᱛᱮᱫ ᱤᱧ ᱵᱟᱲᱟᱭ ᱠᱟᱫᱟ, ᱯᱚᱛᱚᱵ ᱯᱩᱛᱷᱤ ᱠᱚᱨᱮ ᱚᱱᱠᱟ ᱫᱚ ᱚᱞ ᱵᱟᱱᱩᱜᱼᱟ᱾
ᱚ ᱟᱨ ᱡᱟᱦᱟᱸ ᱟᱯᱮ ᱥᱮᱱ ᱡᱟᱦᱟᱸ ᱚᱱᱟᱦᱟᱸᱜ ᱥᱟᱨ ᱥᱟᱹᱜᱩᱱ ᱵᱟᱯᱞᱟ ᱦᱟᱸᱜ ᱡᱟᱦᱟᱸ ᱦᱩᱭᱩᱜᱼᱟ ᱟᱫᱚ ᱚᱱᱟ ᱨᱮ ᱡᱚᱠᱷᱚᱱ ᱢᱟᱱᱮ ᱡᱟᱦᱟᱸᱭ ᱠᱚ ᱵᱟᱹᱨᱭᱟᱹᱛ ᱠᱚᱠᱚ ᱦᱤᱡᱩᱜᱼᱟ ᱢᱟᱱᱮ ᱠᱚᱲᱟ ᱜᱤᱫᱽᱨᱟᱹ ᱠᱚᱲᱟ ᱜᱤᱫᱽᱨᱟᱹ ᱯᱟᱦᱴᱟ ᱠᱷᱚᱱᱟᱜ᱾ ᱟᱫᱚ ᱡᱚᱠᱷᱚᱱ ᱚᱱᱟ ᱫᱟᱹᱣᱲᱟᱹ ᱨᱮᱠᱚ ᱫᱮᱡᱚᱜᱼᱟ ᱢᱟᱱᱮ ᱫᱟᱹᱣᱲᱟᱹ ᱨᱮᱠᱚ ᱫᱮᱡᱭᱟ ᱢᱟᱱᱮ ᱠᱩᱲᱤ ᱜᱤᱫᱽᱨᱟᱹ᱾ ᱫᱟᱹᱣᱲᱟᱹ ᱨᱮ ᱫᱮᱡ ᱠᱟᱛᱮᱫ ᱫᱚ ᱢᱟᱱᱮ ᱢᱟᱱᱮ ᱠᱩᱲᱤ ᱜᱤᱫᱽᱨᱟᱹ ᱢᱟᱱᱮ ᱠᱩᱲᱤ ᱜᱤᱫᱽᱨᱟᱹ ᱯᱟᱥᱴᱟ ᱨᱮᱱ ᱜᱮᱠᱚ ᱛᱩᱞᱮᱭᱟ ᱫᱟᱹᱣᱲᱟᱹ ᱨᱮ ᱫᱮᱡ ᱠᱟᱛᱮᱫ ᱫᱚ ᱥᱮ ᱠᱚᱲᱟ ᱜᱤᱫᱽᱨᱟᱹ ᱨᱮᱱ ᱚᱨᱫᱷᱮᱠ ᱟᱨ ᱠᱩᱲᱤ ᱜᱤᱫᱽᱨᱟᱹ ᱨᱮᱱ ᱚᱨᱫᱷᱮᱠ᱾